ᱜᱮ ᱜᱚᱢᱠᱮ
ᱡᱚᱦᱟᱨ
ᱛᱟᱨᱯᱚᱨᱮ ᱪᱮᱫ ᱞᱮᱠᱟ ᱢᱮᱱᱟᱜ ᱵᱟᱲᱟ ᱵᱤᱱᱟ
ᱢᱮᱱᱟᱜ ᱞᱤᱧᱟᱹ ᱢᱚᱴᱟᱢᱩᱴᱤ ᱱᱟᱯᱟᱭ ᱜᱮ ᱦᱟᱸᱜ
ᱚ ᱟᱨ ᱵᱟᱹᱵᱩ ᱛᱟᱠᱚ ᱢᱟᱹᱭ ᱛᱟᱠᱚ ᱫᱚ ᱪᱮᱫ ᱠᱚ ᱪᱤᱠᱟᱹ ᱵᱟᱲᱟᱭᱮᱫᱟ
ᱚᱲᱟᱜ ᱥᱮᱱ ᱨᱮᱜᱮ ᱢᱮᱱᱟᱜ ᱠᱚᱣᱟ ᱟᱲᱟᱜ ᱠᱚᱠᱚ ᱥᱟᱞᱟ ᱵᱟᱲᱟᱭᱮᱫᱼᱟ ᱢᱟᱹᱭ ᱛᱟᱠᱚ ᱫᱚ
ᱚ ᱟᱫᱚ ᱠᱟᱛᱷᱟ ᱫᱚ ᱦᱩᱭᱩᱜ ᱠᱟᱱᱟ ᱚᱱᱟ ᱥᱚᱨᱠᱟᱨᱤ ᱪᱟᱹᱠᱨᱤ ᱵᱤᱥᱚᱭ ᱛᱮ ᱵᱟᱨᱯᱮ ᱠᱟᱛᱷᱟ ᱞᱟᱝ ᱜᱟᱞᱚᱪ ᱧᱚᱜ ᱠᱮᱭᱟ
ᱟᱪᱪᱷᱟ ᱛᱟᱦᱚᱞᱮ ᱞᱟᱹᱭ ᱛᱟᱞᱟᱝ ᱢᱮ ᱚᱠᱟ ᱞᱮᱠᱟᱱ
ᱦᱳᱭ ᱟᱨ ᱵᱟᱹᱵᱩ ᱟᱨ ᱢᱟᱹᱭ ᱛᱟᱹᱠᱤᱱ ᱫᱚᱠᱤᱱ ᱚᱱᱟ ᱥᱚᱨᱠᱟᱨ ᱪᱟᱹᱠᱨᱤ ᱫᱚᱠᱤᱱ ᱮᱢ ᱵᱟᱲᱟᱭᱮᱫᱟ ᱥᱮ ᱵᱟᱝᱟ
ᱵᱟᱹᱵᱩ ᱫᱚ ᱦᱟᱜ ᱟᱣᱨᱤᱭᱮ ᱢᱟᱹᱭ ᱜᱮ ᱚᱱᱟ ᱞᱟᱭᱤᱱ ᱨᱮᱫᱚ ᱦᱟᱸᱜ ᱱᱤᱛᱚᱜ ᱫᱚ ᱵᱚᱨᱛᱚᱢᱟᱱᱮ ᱯᱟᱲᱦᱟᱣ ᱵᱟᱲᱟᱜ ᱠᱟᱱᱟ
ᱚ ᱦᱳᱭ ᱟᱵᱚ ᱱᱚᱣᱟ ᱳᱭᱮᱥᱴ ᱵᱮᱝᱜᱚᱞ ᱨᱮᱢᱟ ᱦᱟᱸᱜ ᱱᱚᱣᱟ ᱡᱟᱦᱟᱸ ᱰᱟᱵᱞᱩ ᱵᱤ ᱯᱤ ᱨᱮᱱᱟᱜ ᱠᱚᱱᱥᱴᱮᱵᱚᱞ ᱟᱫᱚ ᱦᱟᱸᱜ ᱚᱱᱟ ᱢᱟ ᱦᱟᱸᱜ ᱦᱚᱸᱜᱼᱚᱭ ᱦᱟᱸᱜ ᱨᱤᱥᱮᱱᱴ ᱜᱮ ᱦᱟᱸᱜ ᱠᱚ ᱞᱟᱹᱭ ᱵᱟᱲᱟᱭᱮᱜᱼᱟ ᱠᱩᱲᱤ ᱦᱟᱡᱟᱨ ᱚᱱᱠᱟ ᱪᱮᱛᱟᱱ ᱨᱮ ᱵᱷᱮᱠᱮᱱᱥᱤ ᱩᱰᱩᱠᱚᱜᱼᱟ ᱦᱟᱸᱜ ᱟᱫᱚ ᱚᱱᱟ ᱛᱮᱜᱮ ᱢᱟᱹᱭ ᱫᱚ ᱥᱟᱯᱲᱟᱣ ᱦᱟᱛᱟᱣ ᱦᱚᱪᱚᱭᱮᱢ ᱱᱟᱯᱟᱭ ᱧᱚᱜ ᱛᱮ ᱡᱟᱛᱮ ᱦᱟᱵᱲᱟᱣ ᱜᱚᱫ ᱢᱟᱭ
ᱥᱟᱯᱲᱟᱣ ᱫᱚ ᱦᱟᱸᱜ ᱢᱚᱴᱟᱢᱩᱴᱤ ᱵᱷᱟᱹᱜᱤ ᱜᱮ ᱦᱟᱛᱟᱣ ᱮᱫᱟᱭ ᱠᱳᱪᱤᱝ ᱮ ᱦᱟᱛᱟᱣ ᱟᱠᱟᱫᱼᱟ ᱠᱳᱪᱤᱝ ᱨᱮ ᱢᱚᱴᱟᱢᱩᱴᱤ ᱦᱩᱭᱮᱱ ᱜᱮᱭᱟ ᱦᱟᱸᱜ ᱠᱚᱴᱟ ᱪᱟᱨ ᱢᱟᱥ ᱞᱮᱠᱟ ᱞᱟᱹᱭᱮᱫ ᱟᱭ ᱛᱚ ᱦᱟᱸᱜ ᱵᱷᱟᱜᱤ ᱜᱮ ᱠᱳᱪᱤᱝ ᱨᱮᱠᱚ ᱥᱤᱠᱷᱱᱟᱹᱛ ᱟᱠᱚ ᱥᱮᱬᱟ ᱟᱠᱚ ᱠᱟᱱᱟ ᱠᱚ ᱦᱟᱸᱜ
ᱦᱚᱸ
ᱟᱫᱚ ᱚᱱᱟᱜᱮ ᱛᱤᱥᱚᱜ ᱥᱮᱱ ᱦᱟᱸᱜ ᱚᱱᱟ ᱯᱚᱫᱽ ᱜᱮ ᱦᱟᱸᱜ ᱦᱤᱡᱩᱜ
ᱩᱰᱩᱠᱚᱜ ᱠᱟᱱᱟ ᱦᱳᱭ ᱦᱳᱭ
ᱟᱫᱚ ᱛᱟᱨᱯᱚᱨ ᱚᱱᱟ ᱵᱟᱲᱟᱭᱚᱜᱼᱟ ᱦᱟᱸᱜ
ᱦᱮᱸ ᱦᱮᱸ ᱟᱨ ᱟᱵᱚ ᱱᱚᱣᱟ ᱳᱭᱮᱥᱰ ᱵᱮᱝᱜᱚᱞ ᱨᱮᱫᱚ ᱚᱱᱟ ᱜᱨᱟᱢ ᱯᱚᱧᱪᱟᱭᱮᱛ ᱨᱮ ᱯᱳᱥᱴ ᱩᱰᱩᱠ ᱠᱚᱜᱼᱟ ᱦᱟᱸᱜ ᱚᱱᱟ ᱦᱚᱸ ᱞᱟᱹᱭ ᱟᱭᱵᱤᱱ ᱯᱷᱤᱞᱟᱯ ᱢᱟ ᱡᱟᱛᱮ
ᱚᱱᱟ ᱨᱮᱡᱤᱥᱴᱨᱮᱥᱚᱱ ᱫᱚ ᱦᱟᱸᱜ ᱮ ᱠᱚᱨᱟᱣ ᱟᱠᱟᱫᱼᱟ
ᱦᱳᱭ ᱦᱳᱭ ᱟᱨ ᱚᱱᱟ ᱟᱭ ᱥᱤᱰᱤᱭᱮᱥ ᱦᱟᱸᱜ ᱠᱩᱲᱤ ᱦᱚᱯᱚᱱ ᱫᱚ ᱟᱭ ᱥᱤᱰᱤᱭᱮᱥ ᱫᱚ ᱦᱟᱸᱜ ᱠᱚ ᱵᱷᱟᱹᱜᱤᱜ ᱜᱮᱭᱟ ᱟᱫᱚ ᱟᱭ ᱥᱤ ᱵᱤ ᱮᱥ ᱚᱝᱜᱚᱱᱣᱟᱲᱤ ᱡᱟᱦᱟᱸ ᱚᱱᱟ ᱨᱮᱱᱟᱜ ᱦᱚᱸ ᱦᱳᱭᱛᱚ ᱵᱷᱮᱠᱮᱱᱥᱤ ᱩᱰᱩᱠᱚᱜᱼᱟ ᱦᱟᱸᱜ ᱵᱟᱹᱭ ᱵᱟᱹᱭ ᱛᱮ ᱟᱫᱚ ᱢᱟᱹᱭ ᱦᱟᱸᱜ ᱞᱟᱹᱭᱟᱭ ᱵᱤᱱ ᱚᱱᱟ ᱠᱚ ᱦᱚᱸ ᱡᱟᱛᱮ ᱯᱩᱨᱚᱱ ᱠᱟᱜ ᱢᱟᱭ ᱦᱟᱸᱜ
ᱦᱳᱭ ᱦᱳᱭ ᱦᱳᱭ ᱩᱰᱩᱠ ᱞᱮᱱᱠᱷᱟᱱ ᱫᱚ ᱦᱟᱸᱜ ᱚᱱᱟ ᱠᱷᱚᱵᱚᱨ ᱫᱚ ᱧᱟᱢ ᱜᱚᱫᱚᱜᱼᱟ ᱧᱟᱢ ᱞᱮᱱᱠᱷᱟᱱ ᱜᱮ ᱦᱟᱸᱜ ᱟᱫᱚ ᱚᱱᱟ ᱠᱚ ᱟᱹᱞᱤᱧ ᱵᱷᱚᱨᱟᱣ ᱦᱚᱪᱚᱭᱮᱭᱟ ᱦᱟᱸᱜ ᱯᱷᱚᱨᱚᱢ
ᱦᱳᱭ ᱟᱞᱮ ᱦᱚᱸ ᱵᱟᱹᱵᱩ ᱜᱮ ᱦᱟᱸᱜ ᱯᱟᱲᱦᱟᱜ ᱠᱟᱱ ᱛᱟᱞᱮᱭᱟᱭ ᱚᱱᱟ ᱨᱮᱱᱟᱜ ᱞᱟᱹᱭᱤᱱ ᱨᱮᱢᱟ ᱟᱫᱚ ᱞᱟᱹᱭ ᱵᱟᱲᱟᱭ ᱜᱮᱭᱟ ᱞᱤᱧ ᱯᱟᱲᱦᱟᱣ ᱵᱟᱲᱟᱜ ᱢᱮ ᱱᱟᱯᱟᱭ ᱛᱮ ᱟᱫᱚ ᱱᱚᱜᱼᱚᱭ ᱛᱚ ᱦᱟᱸᱜ ᱵᱷᱟᱹᱜᱤ ᱜᱮ ᱦᱟᱸᱜ ᱯᱟᱲᱦᱟᱣ ᱵᱟᱲᱟᱜ ᱠᱟᱱᱟᱭ
ᱟᱫᱚ ᱪᱮᱫ ᱨᱮᱱᱟᱜ ᱯᱨᱚᱥᱛᱩᱛᱤ ᱦᱟᱛᱟᱣᱮᱫ ᱟᱭ ᱦᱟᱵᱤᱞᱫᱟᱨ?
ᱦᱳᱭ ᱚᱱᱟ ᱠᱚᱱᱥᱴᱮᱵᱚᱞ ᱠᱚ ᱛᱟᱨᱯᱚᱨᱮ ᱮᱥᱟᱭ ᱠᱚ
ᱟᱨ ᱦᱟᱹᱵᱤᱞᱫᱟᱨ ᱠᱚᱫᱚ
ᱦᱟᱵᱤᱞᱫᱟᱨ ᱦᱚᱸ ᱦᱳᱭᱛᱚ ᱩᱰᱩᱠ ᱫᱟᱲᱮᱭᱟᱜᱼᱟ ᱚᱱᱟ ᱡᱟᱦᱟᱸ ᱦᱟᱵᱤᱞᱫᱟᱨ ᱦᱚᱸ ᱦᱳᱢ ᱜᱟᱨᱰ ᱠᱚ ᱦᱟᱵᱤᱞᱫᱟᱨ ᱠᱚ
ᱟᱨ ᱰᱟᱵᱽᱞᱩ ᱵᱤᱯᱤ ᱠᱚᱱᱥᱴᱮᱵᱮᱞ ᱠᱚᱦᱚᱸ ᱧᱮᱞ ᱦᱚᱪᱚᱭᱮ ᱵᱤᱱ
ᱦᱳᱭ ᱦᱳᱭ
ᱚᱱᱟ ᱥᱟᱶ ᱥᱟᱶᱛᱮ ᱱᱚᱣᱟ ᱡᱟᱦᱟᱸ ᱥᱮᱱᱴᱨᱟᱞ ᱨᱮᱱᱟᱜ ᱪᱟᱹᱠᱨᱤ ᱠᱚ ᱢᱮᱱᱟᱜ ᱟᱥᱮ ᱨᱮᱞ ᱨᱮᱱᱟᱜ ᱮᱥ ᱮᱥ ᱥᱤ ᱡᱟᱦᱟᱸ ᱠᱚᱱᱰᱟᱠᱴ ᱮ ᱫᱚᱠᱚ ᱠᱚᱨᱟᱣ ᱪᱮᱫ ᱫᱚᱠᱚ ᱚᱱᱟ ᱠᱚᱦᱚᱸ ᱞᱟᱹᱜᱤᱫ ᱮ ᱯᱟᱲᱦᱟᱜ ᱠᱟᱱᱟ ᱟᱫᱚ ᱦᱟᱸᱜ ᱚᱠᱟ ᱨᱮ ᱦᱩᱭ ᱜᱚᱫᱚᱜᱼᱟ ᱵᱟᱝ ᱞᱟᱹᱭᱩᱜᱼᱟ ᱥᱮ ᱱᱤᱛᱳᱜ ᱫᱚ
ᱦᱳᱭ ᱟᱫᱚ ᱚᱱᱟ ᱵᱷᱮᱠᱮᱱᱥᱤ ᱠᱚᱜᱮ ᱦᱟᱸᱜ ᱚᱠᱟ ᱥᱚᱢᱚᱭ ᱛᱤᱱ ᱠᱚᱨᱮ ᱠᱚ ᱢᱟᱱᱮ ᱠᱚ ᱩᱪᱷᱟᱹᱱᱮᱜᱼᱟ ᱥᱮ ᱠᱚ ᱩᱰᱩᱠᱮᱜᱼᱟ ᱚᱱᱟ ᱠᱚ ᱜᱮ ᱞᱚᱠᱠᱷᱚ ᱛᱟᱦᱮᱸ ᱫᱚᱨᱠᱟᱨ
ᱟᱞᱮ ᱵᱟᱹᱵᱩ ᱫᱚ ᱦᱟᱸᱜ ᱚᱱᱟ ᱡᱤᱰᱤ ᱨᱮᱱᱟᱜ ᱨᱮ ᱵᱷᱟᱹᱜᱤ ᱜᱮ ᱦᱟᱸᱜ ᱨᱮᱡᱟᱞ ᱟᱠᱟᱜᱼᱟᱭ ᱚᱱᱮ ᱡᱟᱦᱟᱸ ᱚᱱᱟ ᱮᱥ ᱮᱥ ᱥᱤ ᱡᱤ ᱰᱤ ᱦᱟᱸᱜ ᱠᱚᱱᱥᱴᱮᱵᱚᱞ
ᱦᱳᱭ
ᱚᱱᱟ ᱨᱮᱫᱚ ᱦᱟᱸᱜ ᱵᱷᱟᱹᱜᱤ ᱜᱮ ᱦᱟᱸᱜ ᱨᱮᱡᱟᱞᱴ ᱟᱠᱟᱫ ᱟᱭ ᱟᱫᱚ ᱨᱮᱡᱟᱞᱴ ᱠᱟᱫ ᱛᱮ ᱦᱟᱸᱜ ᱟᱫᱚ ᱚᱱᱟ ᱮᱱᱥᱟᱨ ᱠᱤ ᱦᱟᱜ ᱠᱚ ᱮᱢ ᱟᱠᱟᱫ ᱛᱮ ᱟᱫᱚᱭ ᱞᱟᱹᱭᱮᱫᱼᱟ ᱵᱷᱟᱹᱜᱤ ᱜᱮ ᱦᱩᱭ ᱟᱠᱟᱱᱟ᱾ ᱟᱫᱚᱭ ᱞᱟᱹᱭ ᱮᱟ ᱦᱟᱯᱟᱹᱭ ᱦᱟᱸᱜ ᱚᱱᱟ ᱯᱷᱤᱡᱤᱠᱮᱞ ᱞᱟᱹᱜᱤᱫ ᱦᱟᱸᱜ ᱞᱤᱥᱴ ᱩᱰᱩᱠ ᱞᱮᱱ ᱠᱟᱹᱢᱤᱭᱟ ᱟᱫᱚ ᱢᱟᱴᱷ ᱠᱚ ᱦᱩᱭᱩᱜᱼᱟ ᱤᱱᱟᱹ ᱯᱚᱨᱮ ᱢᱮᱰᱠᱮᱞ ᱠᱚ ᱤᱱᱟᱹ ᱯᱚᱨᱮ ᱦᱟᱜ ᱚᱱᱟ ᱦᱳᱭ ᱯᱷᱟᱭᱱᱟᱞ ᱥᱤᱞᱮᱠᱥᱮᱱ ᱦᱟᱸᱜ ᱦᱩᱭᱩᱜᱼᱟ
ᱟᱹᱰᱤ ᱱᱟᱯᱟᱭ ᱠᱟᱛᱷᱟ ᱵᱷᱟᱹᱜᱤ ᱵᱷᱟᱵᱮ ᱢᱟᱱᱮ ᱤᱭᱟᱹ ᱡᱮ ᱥᱤᱠᱷᱱᱟᱹᱛ ᱡᱩᱫᱤ ᱠᱚ ᱮᱢᱟ ᱠᱚ ᱠᱟᱱᱟ ᱚᱱᱟ ᱠᱳᱪᱤᱝ ᱥᱮᱱᱴᱟᱨ ᱨᱮ ᱮᱱᱛᱮ
ᱦᱮᱸ ᱦᱮᱸ
ᱛᱟᱦᱚᱞᱮ ᱫᱚ ᱟᱹᱰᱤ ᱱᱟᱯᱟᱭ ᱠᱟᱛᱷᱟ ᱟᱫᱚ ᱱᱤᱡᱮ ᱦᱚᱸ ᱚᱱᱠᱟ ᱜᱮ ᱪᱮᱥᱴᱟᱭ ᱦᱩᱭᱩᱜᱭᱼᱟ ᱠᱳᱪᱤᱝ ᱨᱮᱱᱟᱜ ᱵᱷᱚᱨᱥᱟ ᱨᱮ ᱛᱟᱦᱮᱸ ᱞᱮᱱᱠᱷᱟᱱ ᱢᱟ ᱵᱟᱝ ᱜᱟᱱᱚᱜᱼᱟ ᱱᱤᱡᱮ ᱛᱮᱦᱚᱸ ᱱᱤᱡᱮ ᱛᱮ ᱦᱚᱸ ᱮᱠᱫᱚᱢ ᱢᱮᱫ ᱡᱟᱹᱯᱤᱫ ᱠᱟᱛᱮᱜ ᱠᱷᱟᱴᱟᱣ ᱦᱩᱭᱩᱜᱼᱟ ᱯᱩᱨᱟᱹ ᱰᱟᱴᱟ ᱜᱮᱨ ᱠᱟᱛᱮ
ᱦᱚᱭ ᱦᱚᱭ ᱦᱚᱭ
ᱚᱱᱟ ᱛᱮᱜᱮ ᱵᱟᱠᱚ ᱞᱟᱹᱭᱟ ᱱᱤᱡᱮ ᱦᱚᱸ ᱵᱟᱢ ᱠᱚᱥᱴᱚ ᱞᱮᱱᱠᱷᱟᱱ ᱚᱱᱟ ᱠᱚᱥᱴᱚ ᱨᱮᱱᱟᱜ ᱯᱷᱚᱞ ᱫᱚ ᱪᱤᱠᱟᱹᱛᱮᱢ ᱧᱟᱢᱟ᱾
ᱟᱨ ᱢᱟᱲᱟᱝ ᱛᱩᱞᱚᱱᱟ ᱛᱮᱭᱟᱜ ᱱᱤᱛᱚᱜ ᱫᱚ ᱠᱟᱹᱡ ᱚᱱᱟ, ᱠᱚᱢᱯᱤᱴᱤᱥᱮᱱ ᱠᱚᱦᱚᱸ ᱠᱟᱹᱡ ᱡᱟᱹᱥᱛᱤ ᱟᱠᱟᱱᱟ᱾
ᱦᱚᱭ ᱦᱚᱭ ᱚᱱᱟ ᱠᱚᱢᱯᱤᱴᱤᱥᱮᱱ ᱫᱚ ᱟᱹᱰᱤ ᱛᱮᱫ ᱜᱮ ᱡᱟᱹᱥᱛᱤ ᱟᱠᱟᱱᱟ ᱱᱮᱛᱟᱨ ᱫᱚ
ᱚᱱᱟ ᱛᱮᱜᱮ ᱱᱮᱛᱟᱨ ᱫᱚ ᱡᱟᱦᱟᱸᱱ ᱡᱤᱱᱤᱥ ᱜᱮ ᱠᱷᱩᱵ ᱦᱟᱞᱠᱟᱨᱮ ᱦᱟᱛᱟᱣ ᱞᱮᱠᱷᱟᱱ ᱫᱚ ᱵᱟᱝ ᱜᱟᱱᱚᱜᱼᱟ
ᱦᱚᱭ
ᱟᱹᱰᱤ ᱢᱚᱱᱮ ᱠᱮᱴᱮᱡ ᱠᱟᱛᱮ ᱱᱤᱡᱮᱨᱟᱜ ᱚᱱᱛᱚᱨ ᱵᱷᱤᱛᱤᱨ ᱠᱷᱚᱱᱟᱜ ᱪᱤᱱᱛᱟᱹ ᱵᱷᱟᱵᱱᱟ ᱠᱟᱛᱮ ᱢᱟᱱᱤᱯᱟᱠᱚᱢ ᱯᱨᱤᱯᱟᱨᱮᱥᱮᱱ ᱫᱚ ᱦᱟᱛᱟᱣ ᱞᱮᱠᱷᱟᱱ ᱠᱷᱩᱵ ᱜᱮ ᱱᱟᱯᱟᱭᱟ᱾
ᱦᱳᱭ ᱦᱳᱭ ᱱᱚᱶᱟ ᱫᱚ ᱚᱜ ᱚᱱᱟ ᱟᱹᱰᱤ ᱠᱩᱨᱩᱢᱩᱴᱩ ᱪᱷᱩᱴᱟᱹᱣ ᱦᱩᱭᱩᱜᱼᱟ ᱢᱟᱱᱮᱻ ᱞᱟᱹᱭ ᱟᱠᱠᱚ ᱥᱮ ᱚᱱᱟ ᱡᱟᱸᱜᱟ ᱢᱚᱞᱚᱝ ᱨᱮᱱᱟᱜ ᱩᱫᱽᱜᱟᱹᱨ ᱫᱟᱜ ᱡᱮᱢᱚᱱ ᱠᱟᱴᱟᱨᱮ ᱧᱩᱨ ᱜᱚᱫᱚᱜᱼᱟ᱾ ᱪᱮᱫ ᱞᱮᱠᱟ ᱠᱟᱹᱢᱤ ᱞᱮᱠᱷᱟᱱ ᱚᱱᱠᱟᱜᱮ ᱱᱚᱣᱟ ᱦᱚᱸ ᱪᱷᱩᱴᱟᱹᱣ ᱦᱩᱭᱩᱜᱼᱟ᱾
ᱮᱠᱫᱚᱢ ᱟᱹᱰᱤ ᱠᱩᱨᱩᱢᱩᱴᱩ ᱪᱷᱩᱴᱟᱹᱣ ᱞᱮᱠᱷᱟᱱ ᱜᱮ ᱟᱡ ᱛᱮᱜᱮ ᱪᱟᱠ ᱠᱩᱲᱟᱹᱭ ᱫᱚ ᱢᱤᱫ ᱛᱤᱦᱤᱱ ᱫᱚ ᱢᱤᱫ ᱫᱤᱱ ᱫᱚ ᱟᱡ ᱛᱮᱜᱮ ᱛᱤᱱᱨᱮ ᱦᱤᱡᱩᱜᱼᱟ ᱚᱱᱟ ᱟᱢ ᱦᱚᱸ ᱵᱟᱢ ᱵᱟᱲᱟᱭ ᱧᱟᱢ ᱫᱟᱲᱮᱭᱟᱜᱼᱟ᱾
ᱦᱳᱭ ᱦᱳᱭ
ᱟᱨᱻ ᱟᱫᱚ ᱵᱟᱹᱵᱩ ᱦᱚᱸ ᱟᱜ ᱚᱱᱟ ᱞᱟᱹᱭᱤᱱ ᱛᱮᱜᱮ ᱵᱤᱱ ᱤᱫᱤᱭᱭᱟ ᱥᱮ ᱚᱠᱟ ᱞᱟᱹᱭᱤᱱ ᱛᱮᱵᱤᱱ ᱤᱫᱤᱭᱭᱟ ᱵᱟᱹᱵᱩ ᱫᱚ?
ᱵᱟᱹᱵᱩ ᱢᱟ ᱦᱟᱸᱜ ᱱᱤᱛᱚᱜ ᱢᱟ ᱮᱭ ᱥᱚᱵᱮᱻᱥᱚᱵᱮ ᱢᱟᱫᱽᱫᱷᱚᱢᱤᱠ ᱮ ᱮᱢ ᱟᱠᱟᱜᱼᱟ ᱟᱫᱚ ᱦᱟᱸᱜ ᱤᱞᱮᱵᱷᱮᱱ ᱨᱮᱞᱤᱧ ᱮᱰᱢᱤᱥᱮᱱ ᱠᱟᱫᱮᱭᱟ᱾
ᱦᱚᱸ
ᱟᱫᱚᱻ ᱥᱟᱭᱮᱱᱥ ᱵᱤᱵᱷᱟᱜᱽ ᱨᱮᱜᱮ ᱦᱟᱸᱜ ᱞᱤᱧ ᱯᱟᱲᱦᱟᱣ ᱦᱚᱪᱚᱭᱮ ᱠᱟᱱᱟ
ᱟᱪᱪᱷᱟ
ᱟᱫᱚ ᱦᱟᱭᱟᱨ ᱥᱮᱠᱮᱱᱰᱟᱨᱤ ᱦᱟᱸᱜ ᱮ ᱯᱟᱥ ᱞᱮᱠᱷᱟᱱ
ᱦᱩᱸ
ᱛᱟᱨ ᱯᱚᱨ ᱚᱠᱟ ᱞᱟᱭᱤᱱ ᱛᱮᱞᱤᱧ ᱤᱫᱤᱭᱭᱟ ᱱᱤᱛ ᱫᱷᱟᱹᱵᱤᱡ ᱛᱮ ᱚᱱᱠᱟ ᱫᱚ ᱦᱟᱸᱜ ᱟᱹᱣᱨᱤ ᱞᱤᱧ ᱪᱤᱱᱛᱟᱹ ᱵᱷᱟᱵᱽᱱᱟᱭᱟ‌
ᱟᱪᱪᱷᱟ
ᱟᱫᱚᱻ ᱟᱨᱚ ᱦᱚᱸ ᱦᱟᱸᱜ ᱴᱟᱭᱤᱢ ᱢᱟ ᱢᱮᱱᱟᱜ ᱜᱮᱭᱟ ᱟᱫᱚ ᱚᱱᱟ ᱵᱷᱤᱛᱨᱤ ᱨᱮᱜᱮ ᱟᱹᱞᱤᱧ ᱦᱟᱸᱜ ᱵᱟᱨᱭᱟ ᱜᱟᱱ ᱞᱤᱧ ᱪᱤᱱ ᱛᱟᱹ ᱜᱟᱜ
ᱡᱩᱫᱤ ᱵᱷᱟᱜᱤ ᱧᱚᱜ ᱮ ᱨᱮᱡᱟᱞᱴᱟ
ᱦᱚᱸ
ᱛᱟᱦᱞᱮ ᱛᱚᱻ ᱞᱤᱧ ᱢᱚᱱᱮ ᱮᱜᱼᱟ ᱦᱟᱯᱮ ᱧᱮᱞ ᱞᱮᱜᱮᱞᱤᱧ ᱨᱮᱡᱟᱞ ᱪᱮᱛᱟᱱ ᱨᱮ ᱰᱤᱯᱮᱱᱰᱟᱭ ᱛᱟᱨ- ᱯᱚᱨ ᱞᱤᱧ ᱪᱤᱱᱛᱟᱹ ᱵᱷᱟᱵᱱᱟᱭᱟ ᱦᱟᱱᱛᱮ ᱫᱚ
ᱦᱳᱭ ᱵᱟᱝ-ᱟ ᱤᱞᱤᱵᱷᱮᱱ ᱚᱱᱟ ᱮᱭᱤᱪᱮᱥ ᱫᱷᱟᱹᱵᱤᱡ ᱫᱚ ᱦᱟᱸᱜ ᱯᱟᱲᱦᱟᱣ ᱦᱚᱪᱚᱭᱮᱵᱤᱱ
ᱮᱭᱤᱪ ᱮᱥ ᱢᱟᱜ ᱞᱤᱧ ᱯᱟᱲᱦᱟᱣ ᱦᱚᱪᱚᱭ ᱠᱟᱱ ᱤᱞᱮᱵᱷᱮᱱ ᱨᱮᱞᱤᱧ ᱵᱷᱚᱨᱛᱤ ᱠᱟᱫᱮ
ᱦᱳᱭ ᱮᱭᱤᱪ ᱮᱥ ᱫᱚ ᱦᱟᱜ ᱮᱢ ᱚᱪᱚᱭᱮᱵᱤᱱ ᱚᱱᱟ ᱥᱟᱶᱛᱮ ᱥᱟᱶ ᱥᱟᱶᱛᱮ ᱦᱟᱸᱜ ᱡᱟᱦᱟᱸ ᱦᱟᱸᱜ ᱡᱩᱫᱤ ᱮᱠᱥᱴᱨᱟ ᱡᱩᱫᱤ ᱯᱟᱲᱦᱟᱣ ᱦᱚᱪᱚ ᱥᱟᱱᱟᱭᱮᱫ ᱵᱤᱱᱟ ᱛᱟᱦᱚᱞᱮ ᱧᱮᱞ ᱵᱤᱱ ᱵᱩᱡᱷᱟᱹᱣ ᱠᱮᱜᱼᱟ ᱵᱤᱱ ᱪᱟᱜ ᱥᱮ ᱱᱮᱛᱟᱨ ᱚᱷᱚᱱ ᱡᱩᱫᱤ ᱦᱟᱸᱜ ᱚᱱᱟ ᱵᱤᱥᱚᱭ ᱛᱮ ᱠᱟᱹᱡ ᱮ ᱥᱮᱬᱟ ᱤᱫᱤ ᱠᱟᱜᱟᱭ ᱥᱮ ᱢᱟᱱᱮ ᱡᱟᱦᱟᱸᱭ ᱦᱟᱸᱜ ᱯᱚᱨᱮ ᱛᱮᱠᱚ ᱥᱮᱬᱟᱭᱟ, ᱢᱟᱱᱮ ᱩᱱᱠᱩ ᱠᱷᱚᱱ ᱫᱚ ᱦᱟᱸᱜ ᱠᱟᱹᱡ ᱮᱰᱵᱷᱟᱱᱥ ᱧᱚᱜᱚᱜᱼᱟᱭ ᱟᱡ ᱫᱚ᱾
ᱢᱟᱱᱮ ᱠᱟᱹᱡ ᱩᱱᱠᱩ ᱠᱷᱚᱱᱟᱜᱼᱫᱚ ᱞᱟᱦᱟ ᱨᱮ ᱛᱟᱦᱮᱸᱱᱟᱭ
ᱦᱳᱭ ᱦᱳᱭ ᱟᱨ ᱱᱤᱛᱚᱜ ᱠᱚᱢᱯᱤᱴᱤᱥᱟᱱ ᱡᱩᱜᱽ ᱠᱟᱱᱟ ᱥᱮ ᱢᱟᱱᱮ ᱱᱮᱛᱟᱨ ᱠᱷᱚᱱ ᱦᱟᱸᱜ ᱵᱟᱹᱭ ᱵᱟᱹᱭ ᱛᱮ ᱚᱱᱟ ᱦᱚᱸ ᱵᱟᱭ ᱥᱤᱠᱷᱱᱟᱹᱛ ᱤᱫᱤ ᱞᱮᱱᱠᱷᱟᱱ ᱚᱱᱟᱨᱮ ᱢᱤᱫ ᱫᱷᱟᱣ ᱨᱮ ᱦᱟᱸᱜ ᱯᱚᱨᱮ ᱯᱚᱨᱮᱛᱮ ᱚᱱᱟ ᱥᱮᱬᱟ ᱫᱚ ᱦᱟᱸᱜ ᱠᱟᱹᱡ ᱠᱚᱥᱴᱚ ᱧᱚᱜ ᱜᱮ ᱵᱩᱡᱷᱟᱹᱣᱟᱭ
ᱠᱚᱥᱴᱚ ᱫᱚ ᱵᱩᱡᱷᱟᱹᱜ ᱜᱮᱭᱟ ᱟᱫᱚ ᱧᱮᱞ ᱵᱤᱱ ᱱᱤᱛᱚᱜ ᱠᱷᱚᱱᱟᱜ ᱡᱩᱫᱤ ᱚᱱᱟ ᱞᱟᱭᱤᱱ ᱨᱮ ᱱᱟᱥᱮ ᱱᱟᱥᱮ ᱡᱩᱫᱤ ᱢᱟᱱᱮ ᱥᱟᱶᱨᱮ ᱛᱟᱦᱮᱱᱟᱭ ᱚᱱᱟ ᱞᱟᱭᱤᱱ ᱥᱟᱞᱟᱜ ᱟᱫᱚ ᱯᱚᱨᱚᱵᱚᱨᱛᱤ ᱫᱤᱱ ᱨᱮ ᱟᱡᱜᱮ ᱥᱩᱵᱤᱫᱟ ᱟᱭ
ᱦᱳᱭ ᱦᱳᱭ
ᱟᱫᱚ ᱚᱱᱟ ᱠᱷᱟᱹᱛᱤᱨ ᱜᱮ ᱟᱹᱞᱤᱧ ᱫᱚ ᱫᱤᱱᱜᱮ ᱚᱱᱟ ᱤᱫᱤ ᱠᱟᱛᱮᱜ ᱫᱚᱞᱤᱧ ᱞᱟᱹᱭ ᱟᱠᱤᱱᱟ ᱟᱨᱠᱤ ᱡᱮ ᱡᱟᱦᱟᱸᱱᱟᱜ ᱜᱮᱵᱤᱱ ᱪᱤᱠᱟᱹ ᱠᱮᱫ ᱱᱤᱛᱚᱜ ᱫᱚ ᱟᱹᱵᱤᱱ ᱵᱤᱱ ᱢᱟᱨᱟᱝ ᱟᱠᱟᱱᱟ ᱟᱹᱵᱤᱱ ᱛᱮᱦᱚᱸ ᱟᱹᱵᱤᱱ ᱵᱤᱱ ᱪᱤᱱᱛᱟᱹ ᱧᱟᱢ ᱫᱟᱲᱮᱭᱟᱜ ᱠᱟᱱᱟ, ᱡᱮ ᱱᱮᱛᱟᱨ ᱚᱠᱟ ᱞᱮᱠᱟᱱ ᱠᱚᱢᱯᱤᱴᱤᱥᱟᱱ ᱡᱩᱜᱽ ᱦᱮᱡ ᱠᱟᱱᱟ ᱟᱫᱚ ᱚᱱᱟᱛᱮ ᱢᱚᱴᱟᱢᱩᱴᱤ ᱫᱤᱱ ᱜᱮᱞᱤᱧ ᱞᱟᱹᱭ ᱟᱠᱤᱱᱟ ᱞᱟᱹᱭ ᱫᱚ ᱩᱱᱠᱤᱱ ᱦᱚᱸ ᱢᱚᱴᱟᱢᱩᱴᱤ ᱟᱸᱡᱚᱢ ᱠᱤᱱ ᱟᱸᱡᱚᱢ ᱠᱟᱜᱼᱟ ᱠᱩᱨᱩᱢᱩᱴᱩ ᱪᱷᱩᱴᱟᱹᱣ ᱨᱮᱜᱮ ᱦᱟᱸᱜ ᱢᱮᱱᱟᱜ ᱠᱤᱱᱟ
ᱦᱩᱸ
ᱦᱳᱭ ᱚᱱᱟᱜᱮ
ᱟᱞᱮ ᱦᱚᱸ ᱵᱟᱹᱵᱩ ᱫᱚ ᱦᱟᱸᱜ ᱢᱟᱹᱭ ᱫᱚ ᱦᱟᱸᱜ ᱦᱚᱜᱼᱚᱭ ᱦᱟᱸᱜ ᱮᱭᱤᱪ ᱮᱥ ᱮᱢ ᱟᱭ ᱦᱟᱸᱜ ᱢᱟᱱᱮ ᱱᱚᱣᱟ ᱦᱟᱜ ᱪᱷᱟᱵᱤᱥ ᱪᱟᱞᱟᱜ ᱠᱟᱱᱟ ᱛᱚ ᱥᱟᱛᱟᱥ ᱨᱮ ᱦᱟᱸᱜ ᱯᱚᱨᱤᱠᱷᱟ ᱢᱟ ᱦᱳᱭᱳᱜᱼᱟ
ᱦᱩᱸ
ᱟᱫᱚ ᱦᱟᱸᱜ ᱢᱟᱹᱭ ᱫᱚ ᱦᱟᱸᱜ ᱪᱤᱱᱛᱟᱹ ᱵᱷᱟᱵᱱᱟ ᱠᱟᱜ-ᱟ ᱡᱮ, ᱮᱭᱤᱪ ᱮᱥ ᱯᱚᱨᱤ ᱠᱷᱟ‌ ᱟᱭᱢᱟ ᱛᱮᱜ ᱦᱟᱜ ᱦᱟᱸᱜ ᱡᱟᱦᱟᱸ, ᱚᱱᱟ ᱱᱟᱨᱥᱤᱝ ᱞᱟᱹᱜᱤᱫ ᱦᱟᱸᱜ ᱯᱚᱨᱤᱠᱷᱟ ᱦᱩᱭᱩᱜ ᱫᱚ ᱾ ᱚᱱᱟ ᱮ ᱮᱱᱮᱢ ᱡᱤ ᱮᱱᱮᱢ ᱞᱟᱹᱜᱤᱫ,
ᱟᱫᱚ ᱦᱟᱸᱜ ᱚᱱᱟ ᱞᱟᱹᱜᱤᱫ ᱠᱟᱹᱡ ᱠᱟᱡᱮ ᱯᱟᱲᱦᱟᱜ ᱠᱟᱱᱟᱭ
ᱟᱪᱪᱷᱟ
ᱦᱳᱭ ᱢᱟᱱᱮ ᱦᱟᱸᱜ ᱠᱤᱪᱷᱩᱢᱟ ᱦᱟᱜ ᱱᱚᱣᱟ ᱮᱭᱤᱪ ᱮᱥ ᱨᱮᱱᱟᱜ ᱥᱤᱞᱮᱵᱟᱥ ᱵᱷᱤᱛᱤᱨ ᱨᱮᱜᱮ ᱦᱟᱸᱜ ᱢᱮᱱᱟᱜ ᱛᱟᱭᱟ ᱟᱨ ᱠᱤᱪᱷᱩ ᱡᱮᱢᱚᱱ ᱦᱟᱸᱜ ᱚᱱᱟ ᱢᱮᱛ ᱠᱚ ᱟᱨ ᱤᱭᱟᱹ ᱠᱚ ᱠᱟᱹᱡ ᱵᱷᱟᱜᱮ ᱧᱚᱜ ᱯᱟᱲᱦᱟᱣ ᱦᱩᱭᱩᱜᱼᱟ ᱥᱮ ᱚᱱᱟ ᱫᱚ
ᱦᱳᱭ ᱦᱳᱭ ᱦᱳᱭ,
ᱟᱫᱚ ᱚᱱᱟ ᱠᱚᱦᱟᱸᱜ ᱠᱟᱹᱡ ᱠᱟᱹᱡ ᱮ ᱯᱟᱲᱦᱟᱣ ᱵᱟᱲᱟᱜ ᱠᱟᱱ ᱜᱮᱭᱟ, ᱟᱫᱚ ᱦᱟᱸᱜ ᱴᱤᱪᱟᱹᱥ ᱮᱭᱤᱪ ᱮᱥ ᱨᱮᱱᱟᱜ ᱦᱟᱸᱜ ᱛᱚ ᱪᱟᱯ ᱛᱟᱦᱮᱱ ᱜᱮᱭᱟ, ᱱᱮᱛᱟᱨ ᱢᱟ ᱟᱨᱦᱚᱸ ᱥᱮᱢᱤᱥᱴᱟᱨ